ᱚᱸ
ᱦᱮᱞᱳ ᱦᱮᱸ ᱡᱚᱦᱟᱨ ᱜᱮ ᱢᱟ ᱤᱧᱟᱜ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ ᱾ ᱤᱧᱟᱹᱜ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱚᱻ ᱪᱮᱫ ᱯᱮ ᱪᱤᱠᱟᱹᱭᱮᱫᱼᱟ?
ᱪᱮᱫ ᱦᱚ ᱵᱟᱝ ᱜᱮ ᱱᱚᱜᱼᱚᱭ ᱫᱟᱠᱟ ᱠᱚᱞᱮ ᱡᱚᱢ ᱠᱮᱜᱼᱟ ᱦᱮᱸ ᱜᱮ ᱫᱩᱲᱩᱵ ᱵᱟᱲᱟ ᱟᱠᱟᱱᱟᱞᱮ ᱟᱫᱚ ᱟᱯᱮ ᱫᱚ?
ᱟᱞᱮ ᱟᱞᱮ ᱦᱚᱸᱜᱼᱚᱭ ᱤᱥᱤᱱᱮᱫᱼᱟ ᱞᱮ ᱨᱩᱴᱤ ᱞᱮ ᱵᱮᱱᱟᱣᱮᱜᱼᱟ ᱟᱣᱨᱤ ᱨᱩᱴᱤ ᱟᱨ ᱤᱭᱟᱹ ᱟᱞᱩ ᱵᱷᱟᱡᱟ
ᱚᱻ ᱦᱮᱸᱛᱚ
ᱦᱳᱭ
ᱦᱮᱸ ᱪᱮᱫᱠᱟ ᱢᱮᱱᱟᱜ ᱟᱠᱟᱫ ᱯᱮᱭᱟ?
ᱱᱟᱯᱟᱭ ᱜᱮ ᱟᱯᱮ ᱠᱚᱜᱮ?
ᱱᱟᱯᱟᱭ ᱜᱮᱭᱟᱞᱮ ᱱᱤᱛᱚᱜ ᱫᱚ ᱪᱟᱥ ᱠᱟᱹᱢᱤ ᱠᱚ ᱦᱩᱭᱩᱜ ᱠᱟᱱᱟ ᱠᱟᱹᱢᱤ ᱵᱷᱤᱲ ᱨᱮ ᱢᱮᱱᱟᱜ ᱟᱠᱟᱫ ᱞᱮᱭᱟ ᱱᱤᱛᱚᱜ ᱫᱚ
ᱚᱻ
ᱦᱚᱸ
ᱟᱞᱮ ᱦᱚᱸ ᱱᱚᱣᱟ ᱤᱭᱟᱹ ᱟᱞᱮ ᱫᱚ ᱵᱷᱟᱲᱟ ᱨᱮᱞᱮ ᱛᱟᱦᱮᱱᱟ ᱛᱚ ᱟᱫᱚ ᱫᱤᱥᱚᱢ ᱠᱚᱨᱮ ᱠᱚ ᱪᱟᱥ ᱵᱟᱲᱟᱭᱮᱫᱼᱟ
ᱚᱸᱻ
ᱦᱳᱭ
ᱦᱮ ᱛᱚ
ᱟᱫᱚ ᱵᱟᱵᱟ ᱠᱟᱹᱢᱤ ᱜᱮᱭᱟᱭ ᱥᱮ ᱮᱸᱰᱮᱠᱷᱟᱱ ᱚᱱᱟ ᱠᱷᱟᱛᱤᱨ ᱵᱟᱦᱟᱨᱼᱼ ᱨᱮᱞᱮ ᱛᱟᱦᱮᱱ ᱜᱮᱭᱟ ᱦᱚᱸ ᱟᱨ ᱟᱢ ᱫᱚ ᱦᱩᱲᱩ ᱨᱚᱦᱚᱭ ᱠᱚᱫᱚᱢ ᱵᱟᱲᱟᱭ ᱜᱮᱭᱟ ᱛᱚᱵᱮ?
ᱦᱮᱸ ᱦᱩᱲᱩ ᱨᱚᱦᱚᱭ ᱠᱚᱫᱚᱧ ᱵᱟᱲᱟᱭ ᱜᱮᱭᱟ ᱤᱧ ᱛᱚ ᱠᱟᱹᱴᱤᱡ ᱠᱷᱚᱱᱟᱜ ᱫᱚᱢᱮᱧ ᱠᱟᱹᱢᱤ ᱟᱠᱟᱜᱼᱟ ᱢᱟᱱᱮ ᱚᱲᱟᱜ ᱨᱮᱱᱟᱜ ᱚᱵᱷᱟᱵ ᱢᱮᱱᱟᱜᱼᱟ ᱠᱟᱹᱴᱤᱡ ᱚᱱᱟ ᱠᱷᱟᱹᱛᱤᱨ ᱠᱟᱹᱴᱤᱡ ᱠᱷᱚᱱᱜᱮ ᱤᱧ ᱫᱚ ᱟᱹᱰᱤ ᱡᱳᱨᱤᱧ ᱠᱟᱹᱢᱤ ᱟᱠᱟᱜᱼᱟ ᱦᱚᱸᱻ
ᱟᱨ ᱛᱚᱵᱮ ᱚᱞᱚᱜ ᱯᱟᱲᱦᱟᱣ ᱫᱚ ᱵᱟᱢ ᱯᱟᱲᱦᱟᱣ ᱟᱠᱟᱱᱟ ᱥᱮ ᱵᱟᱝ?
ᱵᱟᱝᱟ ᱵᱟᱹᱧ ᱯᱟᱲᱦᱟᱣ ᱟᱠᱟᱱᱟ ᱤᱧ ᱫᱚ
ᱚ ᱦᱚᱸ ᱠᱟᱹᱴᱤᱡ ᱠᱷᱚᱱᱟᱜ ᱜᱮ ᱦᱚᱝᱠᱟ ᱠᱟᱹᱢᱤ ᱦᱟᱝ
ᱠᱟᱹᱴᱤᱡ ᱠᱷᱚᱱᱟᱜ ᱜᱤᱧ ᱠᱟᱹᱢᱤᱭ ᱟᱠᱟᱫᱟ ᱤᱧ ᱫᱚ ᱵᱟᱹᱧ ᱯᱟᱲᱦᱟᱣ ᱟᱠᱟᱱᱟ ᱡᱟᱦᱟᱸ ᱞᱮᱠᱟ ᱧᱩᱛᱩᱢ ᱚᱞ ᱛᱮᱫ ᱤᱧ ᱵᱟᱰᱟᱭ ᱛᱤᱧᱟ ᱟᱫᱚ ᱵᱟᱝ
ᱚᱻ
ᱦᱚ
ᱟᱨ ᱛᱤᱱᱟᱹᱜ ᱵᱚᱭᱦᱟᱜ ᱟᱯᱮ ᱛᱚᱵᱮ?
ᱟᱞᱮ ᱫᱚ ᱯᱮ ᱵᱚᱭᱦᱟᱜ ᱟᱞᱮ ᱫᱟᱫᱟ ᱛᱟᱹᱠᱤᱱ ᱵᱟᱨᱭᱟ ᱢᱮᱱᱟᱜ ᱠᱤᱱᱟᱹ ᱟᱨ ᱤᱧ
ᱚ ᱟᱪᱪᱷᱟ
ᱦᱮᱸ
ᱟᱨ ᱛᱚᱵᱮ ᱤᱭᱟᱹ ᱟᱭᱳ ᱛᱟᱠᱚ ᱫᱚ ᱪᱮᱜ ᱠᱚ ᱪᱤᱠᱟᱹ ᱵᱟᱲᱟᱭᱮᱜᱼᱟ
ᱩᱱᱠᱩ ᱦᱚᱸᱭ ᱢᱟᱱᱮ ᱟᱞᱮ ᱫᱚ ᱵᱮᱸᱜᱟᱲ ᱠᱚᱞᱮ ᱨᱚᱦᱚᱭ ᱟᱠᱟᱜᱼᱟ ᱠᱚ ᱠᱚᱸᱦᱰᱟ ᱠᱚ ᱟᱨ ᱦᱳᱲᱳ ᱦᱚᱞᱮ ᱪᱟᱥ ᱛᱟ ᱛᱟᱦᱞᱮ ᱚᱱᱟ ᱠᱚᱨᱮᱱᱟᱜ ᱠᱟᱹᱢᱤ ᱠᱚ ᱦᱳᱭᱳᱜ ᱠᱟᱱᱟ ᱢᱮᱸᱜᱟ ᱠᱚ ᱛᱚᱫᱚ ᱫᱚᱢᱮ ᱳᱰᱳᱧᱚᱜ ᱦᱳᱭᱳᱜ ᱠᱟᱱᱟ ᱚᱱᱟ ᱠᱚᱜᱮ ᱜᱟᱹᱰᱤ ᱦᱤᱡᱩᱜ ᱠᱟᱱᱟ ᱛᱚ ᱟᱠᱷᱨᱤᱧ ᱦᱳᱭᱳᱜ ᱠᱟᱱᱟ ᱜᱚᱫ ᱦᱳᱭᱤᱜ ᱠᱟᱱᱟ ᱛᱟᱦᱚᱞᱮ ᱚᱱᱟ ᱠᱚᱨᱮ ᱠᱟᱹᱴᱤᱡ ᱢᱩᱞᱤᱭᱟᱹ ᱠᱚᱠᱚ ᱞᱟᱜᱟᱜ ᱟᱠᱚ
ᱦᱮᱸ ᱦᱮᱸ ᱦᱮᱸ
ᱚᱱᱛᱮ ᱨᱮ ᱠᱤᱪᱷᱩ ᱜᱟᱱ ᱦᱚᱲ ᱨᱚᱦᱚᱭ ᱥᱮᱜ ᱨᱮ ᱠᱤᱪᱷᱩ ᱜᱟᱱ ᱦᱚᱲ
ᱚ ᱦᱳᱭ ᱚᱱᱠᱟ ᱜᱮ ᱱᱮᱛᱟᱨ ᱢᱟᱠᱚ ᱪᱟᱥ ᱵᱟᱲᱟᱭᱮᱜᱼᱟ ᱚᱱᱮ ᱚᱝᱠᱟ ᱟᱨ ᱛᱚᱵᱮ ᱴᱟᱠᱟ ᱯᱩᱭᱥᱟ ᱫᱚ ᱵᱮᱥᱜᱮ ᱦᱩᱭᱩᱜ ᱛᱟᱯᱮᱭᱟ ᱚᱱᱟ
ᱦᱮᱸ ᱦᱮᱸ ᱱᱮᱛᱟᱨ ᱫᱚ ᱵᱮᱥ ᱜᱮ ᱦᱳᱭᱳᱜ ᱛᱟᱞᱮᱭᱟ ᱦᱮᱸᱛᱟᱨ ᱫᱚ ᱩᱱᱟᱹᱜ ᱚᱵᱷᱟᱵᱽ ᱫᱚ ᱵᱟᱹᱱᱩᱜ ᱟᱠᱟᱫ ᱛᱟᱞᱮᱭᱟ ᱞᱟᱦᱟ ᱛᱮᱫᱚ ᱟᱹᱰᱤ ᱡᱳᱨ ᱜᱮ ᱚᱵᱷᱟᱵᱽ ᱨᱮᱞᱮ ᱛᱟᱦᱮᱸ ᱠᱟᱱᱟ ᱡᱚᱢ ᱠᱚᱦᱚᱸ ᱵᱷᱟᱜᱮ ᱵᱟᱝᱞᱮ ᱧᱟᱢ ᱛᱟᱦᱮᱱᱟ
ᱳ ᱦᱚᱸ
ᱦᱚ
ᱚᱱᱮ ᱚᱱᱠᱟ ᱩᱱᱟᱹᱜ ᱠᱚᱥᱴᱚ ᱨᱮᱯᱮ ᱛᱟᱦᱮᱸᱭᱚ ᱠᱟᱱᱟ ᱛᱚᱵᱮ
ᱦᱩᱸ
ᱦᱮᱞᱳ
ᱦᱮᱸ
ᱩᱱᱟᱹᱜ ᱠᱚᱥᱴᱚ ᱛᱮᱯᱮ ᱛᱟᱦᱮᱸᱣᱚ ᱠᱟᱱᱟ ᱛᱚᱵᱮ
ᱦᱳ ᱟᱹᱰᱤ ᱠᱚᱥᱴᱚ ᱠᱟᱛᱮ ᱜᱮᱞᱮ ᱦᱟᱨᱟ ᱟᱠᱟᱫ ᱞᱮᱭᱟ ᱠᱚ ᱟᱞᱮ ᱫᱚ
ᱚ ᱦᱚᱸ
ᱚᱱᱟ ᱛᱮᱜᱮᱛᱚ ᱚᱞ ᱯᱟᱲᱦᱟᱣ ᱫᱚ ᱵᱟᱝ ᱦᱳᱭ ᱠᱟᱱᱟ
ᱦᱮᱸ ᱦᱮᱸ ᱦᱮᱸ ᱵᱩᱡᱷᱟᱹᱣ ᱫᱟᱲᱮᱭᱟᱜ ᱠᱟᱹᱱᱟᱹᱧ ᱚᱱᱠᱟ ᱜᱤ ᱟᱫᱚᱢ ᱟᱞᱮ ᱟᱛᱳ ᱨᱮᱦᱚ ᱚᱝᱠᱟ ᱦᱮᱱᱟᱜ ᱠᱚᱜᱮᱭᱟ ᱢᱟᱱᱮ ᱴᱟᱠᱟ ᱯᱩᱭᱥᱟ ᱚᱵᱷᱟᱵᱽ ᱛᱮ ᱵᱟᱠᱚ ᱯᱟᱲᱦᱟᱜ ᱠᱟᱱᱟ
ᱦᱮᱸ ᱦᱮ
ᱟᱫᱚ ᱚᱱᱟ ᱠᱷᱟᱹᱛᱤᱨ ᱜᱤᱧ ᱢᱟᱡᱷᱮ ᱢᱟᱡᱷᱮᱧ ᱢᱮᱛᱟ ᱠᱚᱜᱮᱭᱟ ᱯᱟᱲᱦᱟᱜ ᱯᱮ ᱤᱧ ᱴᱷᱮᱱ ᱢᱟᱱᱮ ᱵᱮ ᱯᱚᱭᱥᱟ ᱛᱮᱧ ᱯᱟᱲᱦᱟᱣ ᱠᱚᱜᱮᱭᱟ ᱪᱮᱫ ᱟᱠᱚᱣᱟᱹᱧ ᱠᱷᱟᱹᱞᱤ ᱚᱱᱟ ᱚ ᱟ ᱠᱚ ᱚ ᱚᱛ
ᱦᱮᱸᱛᱚ ᱦᱮᱸ
ᱚᱱᱟ
ᱦᱮᱸ ᱛᱚ
ᱢᱟᱱᱮ ᱧᱩᱛᱩᱢ ᱚᱞ ᱞᱮᱠᱟ ᱫᱚ ᱥᱮᱬᱟ ᱫᱚᱨᱠᱟᱨ ᱜᱮ ᱡᱚᱛᱚ ᱦᱚᱲ
ᱠᱟᱨ ᱜᱮ
ᱦᱳᱭ ᱚᱱᱟ ᱠᱷᱟᱹᱛᱤᱨ ᱜᱮᱧ ᱪᱮᱫ ᱟᱠᱚ ᱜᱮᱭᱟ
ᱦᱮ ᱦᱮ
ᱦᱳᱭ
ᱟᱯᱮ ᱛᱟᱦᱚᱞᱮ ᱟᱯᱮ ᱡᱟᱦᱟ ᱫᱤᱥᱚᱢ ᱥᱮᱫ ᱟᱯᱮ ᱢᱟ ᱵᱟᱦᱨᱮ ᱨᱮ ᱯᱮ ᱛᱟᱦᱮᱱᱟ ᱚᱱᱟ ᱫᱤᱥᱚᱢ ᱥᱮᱫ ᱛᱮᱫ ᱠᱚ ᱪᱟᱥ ᱵᱟᱲᱟᱭ ᱫᱟᱠᱚ ᱥᱮ ᱵᱟᱝᱟ?
ᱱᱚᱛᱮ ᱟᱹᱣᱨᱤ ᱵᱟᱠᱚ ᱪᱟᱥ ᱠᱟᱜᱼᱟ ᱵᱷᱨᱤ ᱦᱚᱠ ᱪᱟᱥ ᱜᱮᱭᱟ
ᱚ
ᱦᱳᱭ
ᱟᱨ ᱚᱱᱛᱮ ᱫᱚᱯᱮ ᱟᱯᱮ ᱫᱚᱯᱮ ᱨᱚᱦᱚᱭ ᱥᱟᱹᱛ ᱠᱮᱫᱟᱣ
ᱦᱮᱸ ᱟᱨ ᱠᱟᱹᱴᱤᱡ ᱠᱷᱟᱱ ᱜᱮ ᱨᱚᱦᱚᱭ ᱥᱟᱹᱛᱟᱹᱜᱼᱟ ᱱᱚᱛᱮ ᱫᱚ ᱟᱫᱚ ᱱᱚᱛᱮ ᱫᱚ ᱟᱹᱰᱤ ᱡᱩᱨ ᱫᱟᱜᱼᱼ ᱡᱟᱹᱲᱤ ᱦᱩᱭ ᱮᱱᱟ ᱛᱚ ᱢᱟᱱᱮ ᱫᱤᱱᱟᱹᱢ ᱞᱮᱠᱟᱜᱮ ᱫᱟᱜ ᱡᱟᱹᱲᱤ ᱦᱩᱭ ᱮᱱᱟ ᱥᱤᱧ ᱧᱤᱫᱟᱹ ᱚᱱᱟ ᱠᱷᱟᱹᱛᱤᱨ ᱛᱮᱜᱮ ᱠᱟᱹᱴᱤᱡ ᱞᱚᱜᱚᱱ ᱧᱚᱜ ᱦᱩᱭ ᱜᱚᱫ ᱮᱱᱟ ᱦᱮᱸ
ᱚᱱᱠᱟ ᱜᱮ ᱱᱚᱛᱮ ᱦᱚᱸ ᱫᱟᱜ ᱫᱚᱭ ᱫᱟᱜᱮᱫ ᱜᱮᱭᱟ ᱟᱫᱚ ᱩᱱᱟᱹᱜ ᱫᱚ ᱵᱟᱭ ᱫᱟᱜ ᱮᱫᱟ ᱱᱚᱛᱮ ᱫᱚ ᱠᱟᱹᱴᱤᱡ ᱠᱟᱹᱴᱤᱡᱼ ᱮ ᱫᱟᱜ ᱮᱫᱟ
ᱦᱮᱸ ᱛᱚ
ᱦᱳᱭ
ᱟᱨ ᱟᱵᱚᱣᱟᱜ ᱚᱱᱟ ᱵᱟᱦᱟ ᱥᱚᱦᱨᱟᱭ ᱮᱱᱮᱡ ᱠᱚᱫᱚᱢ ᱵᱟᱲᱟᱭᱟ ᱥᱮ ᱵᱟᱢ ᱵᱟᱲᱟᱭᱟ
ᱦᱮᱸ ᱚᱱᱟ ᱠᱚᱫᱚᱧ ᱵᱟᱰᱟᱭ ᱜᱮᱭᱟ ᱠᱟᱨᱚᱱ ᱫᱚ ᱟᱹᱛᱳ ᱨᱮ ᱦᱩᱭᱩᱜ ᱜᱮᱭᱟ ᱛᱚ ᱟᱹᱛᱳ ᱠᱚᱨᱮ ᱫᱚᱧ ᱩᱰᱩᱠ ᱵᱟᱲᱟ ᱟᱠᱟᱱ ᱜᱮᱭᱟ ᱮᱱᱮᱡ ᱥᱮᱨᱮᱧ ᱠᱚᱫᱚ ᱵᱟᱦᱨᱮ ᱠᱚᱫᱚ ᱚᱠᱟ ᱨᱮᱦᱚᱸ ᱵᱟᱹᱧ ᱪᱟᱞᱟᱣ ᱟᱠᱟᱱᱟ ᱟᱹᱛᱳ ᱠᱚᱨᱮ ᱜᱮ ᱵᱟᱦᱟ ᱥᱚᱦᱨᱟᱭ ᱢᱟᱜ ᱢᱚᱬᱮ ᱠᱚᱨᱮ ᱫᱚ ᱮᱱᱮᱡ ᱵᱟᱲᱟ ᱦᱩᱭ ᱟᱠᱟᱱ ᱜᱮᱭᱟ
ᱦᱮᱸ ᱦᱮᱸ ᱦᱚᱸ
ᱚᱱᱟ ᱠᱚᱛᱚ ᱟᱹᱛᱳ ᱨᱮᱱᱟᱜ ᱛᱚ ᱚᱱᱟᱠᱚ ᱵᱟᱰᱟᱭ ᱜᱮᱭᱟ
ᱦᱳᱭ ᱦᱳᱭ
ᱛᱚᱵᱮ ᱪᱮᱫ ᱠᱚ ᱢᱟᱱᱮ ᱪᱮᱫ ᱠᱚ ᱥᱚᱵᱽᱡᱤ ᱡᱚᱢ ᱞᱮᱠᱷᱟᱱ ᱦᱚᱲᱢᱚ ᱵᱷᱟᱹᱜᱤ ᱛᱟᱦᱮᱱᱟ ᱚᱱᱟ ᱠᱚᱢ ᱵᱟᱲᱟᱭᱟ
ᱤᱧ ᱫᱚ ᱡᱚᱛᱚᱴᱟᱜ ᱤᱧ ᱵᱟᱲᱟᱭᱟ ᱢᱟᱱᱮ ᱟᱲᱟᱜ ᱥᱟᱠᱟᱢ ᱠᱚ ᱡᱚᱢ ᱞᱮᱠᱷᱟᱱ ᱢᱟᱱᱮ ᱵᱷᱟᱹᱜᱤ ᱛᱟᱦᱮᱱᱟ ᱦᱚᱲᱢᱚ ᱠᱚ
ᱦᱮᱸ ᱦᱮᱸ
ᱟᱲᱟᱜ ᱠᱚ ᱦᱟᱱᱮ ᱯᱩᱭᱞᱟᱹ ᱠᱟᱹᱴᱤᱡ ᱟᱲᱟᱜ ᱵᱟᱠᱚ ᱞᱟᱹᱭᱟ
ᱦᱮᱸ ᱦᱮᱸ ᱦᱮᱸᱻ
ᱦᱳᱭ ᱚᱱᱟ ᱟᱲᱟᱜ ᱛᱟᱯᱚᱨᱮ ᱟᱯᱮ ᱢᱟ ᱪᱮᱫ ᱯᱮ ᱢᱮᱛᱟᱜᱼᱟ ᱦᱟᱸᱜ ᱠᱷᱟᱱ ᱵᱟᱹᱧ ᱵᱟᱲᱟᱭᱟ ᱞᱚᱜᱚᱱᱟ ᱟᱲᱟᱜ ᱟᱞᱮ ᱥᱮᱫ ᱫᱚᱠᱚ ᱢᱮᱛᱟᱜᱼᱟ ᱠᱚ ᱚᱱᱟ ᱟᱲᱟᱜ ᱦᱚᱸ ᱟᱹᱰᱤ ᱵᱷᱟᱹᱜᱤᱭᱟ ᱢᱟᱭᱟᱝ ᱠᱚ ᱫᱚᱢᱮ ᱦᱩᱭᱩᱜᱼᱟ ᱚᱱᱟ ᱠᱚ ᱡᱚᱢ ᱞᱮᱠᱷᱟᱱ
ᱦᱮᱸ ᱦᱮᱸ ᱦᱮᱸ ᱡᱟᱦᱟᱭ ᱠᱩ ᱢᱟᱭᱟᱝ ᱠᱚ ᱠᱚᱢ ᱜᱮᱛᱟᱠᱚᱣᱟ ᱥᱮ ᱩᱱᱠᱩ ᱠᱚ ᱮᱢᱟ ᱠᱚᱣᱟ ᱟᱲᱟᱜ ᱠᱚ ᱡᱚᱢ
ᱫᱚᱢᱮ ᱠᱚ ᱡᱚᱢ ᱦᱚᱪᱚ ᱠᱚᱣᱟ ᱥᱮᱫ ᱫᱚ ᱟᱹᱰᱤ ᱡᱳᱨ ᱜᱮ ᱢᱮᱱᱟᱜᱼᱟ ᱚᱱᱟ ᱠᱚ ᱟᱲᱟᱜ ᱠᱚᱫᱚ
ᱦᱮᱸ ᱦᱮᱸ ᱟᱨ ᱟᱨᱦᱚᱸ ᱪᱮᱫ ᱟᱲᱟᱜ ᱠᱚ ᱟᱭᱢᱟ ᱠᱤᱪᱷᱩ ᱟᱭᱢᱟ ᱞᱮᱠᱟᱱ ᱟᱲᱟᱜ ᱦᱮᱱᱟᱜᱼᱟ ᱢᱟᱱᱮ ᱟᱲᱟᱜ ᱥᱟᱠᱟᱢ ᱡᱚᱢ ᱫᱚ ᱵᱮᱥ ᱜᱮᱭᱟ
ᱦᱮᱸᱜᱼᱮᱻ
ᱱᱚᱛᱮ ᱢᱟ ᱟᱲᱟᱜ ᱥᱟᱠᱟᱢ ᱢᱟ ᱵᱟᱭ ᱧᱟᱢᱚᱜᱼᱟ ᱟᱹᱛᱳ ᱫᱤᱥᱚᱢ ᱛᱤᱱ ᱫᱤᱱ ᱵᱟᱞᱮ ᱪᱟᱞᱟᱜᱼᱟ ᱩᱱᱫᱤᱱ ᱟᱨ ᱠᱤᱨᱤᱧᱟᱜ ᱢᱟ ᱵᱟᱭ ᱥᱤᱵᱤᱞᱟ ᱚᱱᱮ ᱚᱱᱠᱟ ᱠᱟᱛᱮᱫ ᱠᱚ ᱦᱩᱸᱻ
ᱟᱨ ᱴᱟᱴᱠᱟ ᱟᱲᱟᱜ ᱩᱛᱩᱭ ᱢᱮ ᱟᱹᱰᱤ ᱪᱮᱨᱦᱟ
ᱦᱮᱸ ᱮᱠᱷᱮ ᱚᱱᱟ ᱟᱲᱟᱜ ᱩᱛᱩ ᱥᱟᱞᱟᱜ ᱜᱮ ᱫᱟᱠᱟᱢ ᱡᱚᱢᱟ ᱪᱮᱫ ᱩᱛᱩ ᱦᱚᱸ ᱵᱟᱝ ᱞᱟᱜᱟᱣᱟᱢᱟ ᱟᱨ ᱤᱭᱟᱹ ᱟᱨᱦᱚᱸ ᱱᱮᱛᱟᱨ ᱫᱚ ᱩᱫ ᱠᱚ ᱧᱟᱢᱚᱜ-ᱟ ᱱᱚᱛᱮ ᱫᱚ ᱵᱟᱞᱮ ᱡᱚᱢ ᱟᱠᱟᱫᱟ ᱛᱚ
ᱠᱟᱹ ᱟᱹᱰᱤ ᱡᱳᱨ ᱦᱮᱛᱟᱨ ᱫᱤᱱ ᱫᱚ ᱫᱟᱜ ᱮᱫᱟᱭ ᱥᱮ ᱟᱞᱮ ᱥᱮᱫ ᱢᱟ ᱵᱤᱨ ᱢᱮᱱᱟᱜ-ᱟ ᱛᱟᱦᱟᱞᱮ ᱠᱷᱟᱱ ᱫᱚ ᱦᱟᱞᱟᱝ ᱟᱹᱜᱩ ᱠᱚᱜᱮᱭᱟᱠᱚ ᱟᱫᱚ ᱟᱞᱮ ᱫᱚ ᱵᱟᱝᱞᱮ ᱪᱟᱞᱟᱣᱟᱠᱟᱱᱟ ᱠᱟᱨᱚᱱ ᱠᱟᱹᱢᱤ ᱵᱷᱤᱲ ᱫᱚ ᱪᱤᱠᱟᱹ ᱛᱮᱢ ᱪᱟᱞᱟᱜ-ᱟ ᱜᱳᱜᱳ ᱦᱚᱸ ᱦᱟᱸᱰᱮ ᱤᱭᱟᱹ ᱨᱮ ᱪᱟᱞᱟᱜ-ᱟᱭ ᱚᱱᱮ ᱩᱱᱤ ᱫᱚ ᱪᱟᱞᱟᱜ ᱟᱭ ᱵᱮᱸᱜᱟᱲ ᱠᱷᱮᱛ ᱥᱮ ᱪᱟᱥ ᱥᱚᱵᱽᱡᱤ ᱠᱚᱞᱮ ᱪᱟᱥ ᱟᱠᱟᱜ-ᱟ ᱟᱨᱠᱤ ᱠᱚᱸᱦᱰᱟ ᱠᱚ ᱵᱟᱵᱟ ᱦᱚᱸ ᱱᱚᱛᱮ ᱨᱮ ᱩᱱᱠᱤᱱ ᱫᱚ ᱜᱚᱫ ᱠᱤᱱ ᱜᱚᱲᱚᱣᱟᱠᱚᱣᱟ ᱟᱨ ᱤᱧ ᱫᱚ ᱱᱚᱛᱮ ᱨᱚᱦᱚᱭ ᱥᱮᱫ ᱨᱮ ᱱᱩᱠᱩ ᱢᱩᱞᱤᱭᱟᱹ ᱠᱚᱧ ᱧᱮᱞ ᱵᱟᱲᱟ ᱠᱚᱣᱟ ᱚᱠᱟ ᱞᱮᱠᱟ ᱠᱟᱹᱢᱤ ᱦᱩᱭᱩᱜ ᱠᱟᱱᱟ ᱥᱮ ᱵᱟᱝ ᱟᱨᱦᱚᱸ ᱠᱟᱹᱴᱤᱡ ᱜᱚᱲᱚ ᱠᱚ ᱟᱨ ᱟᱵᱚ ᱥᱟᱱᱛᱟᱲ ᱢᱟ ᱵᱚᱞᱮ ᱫᱟᱠᱟ ᱩᱛᱩ ᱠᱚᱵᱚᱱ ᱤᱫᱤᱭᱟᱠᱚᱣᱟ ᱛᱟᱦᱟᱞᱮ ᱫᱟᱠᱟ ᱩᱛᱩ ᱤᱥᱤᱱ ᱠᱚ ᱤᱫᱤ ᱠᱚ ᱚᱱᱟ ᱠᱚᱜᱮ
ᱦᱮᱸ ᱦᱮᱸ
ᱚᱱᱠᱟ ᱜᱮ
ᱟᱫᱚᱢ ᱡᱟᱹᱛᱤ ᱨᱮᱱ ᱦᱚᱲ ᱫᱚ ᱡᱮᱢᱚᱱ ᱩᱱᱠᱩ ᱫᱚᱠᱚ ᱤᱭᱟᱹᱭᱟ ᱠᱷᱟᱹᱡᱟᱹᱲᱤ ᱠᱚᱠᱚ ᱮᱢᱟ ᱠᱚᱣᱟ ᱠᱚ ᱟᱞᱮ ᱟᱨ ᱥᱟᱱᱛᱟᱲ ᱢᱟ ᱚᱱᱠᱟ ᱫᱚ ᱵᱟᱝ ᱠᱷᱟᱹᱡᱟᱹᱲᱤ ᱮᱢ ᱠᱟᱛᱮᱫ ᱫᱚ ᱵᱟᱢ ᱤᱭᱟᱹ ᱫᱟᱲᱮᱭᱟ
ᱦᱳᱭ ᱦᱳᱭ ᱟᱨ ᱛᱚᱵᱮ ᱱᱮᱛᱟᱨ ᱧᱮᱞᱚᱜ ᱠᱟᱱᱟ ᱟᱛᱳ ᱨᱮ ᱦᱤᱥᱟᱹ ᱥᱩᱭᱟᱹ ᱪᱟᱞᱟᱜ ᱠᱟᱱᱟ ᱟᱛᱳ ᱨᱮ ᱟᱫᱚ ᱟᱛᱩ ᱨᱮ ᱪᱮᱫ ᱞᱮᱠᱟ ᱢᱟᱱᱮ ᱪᱮᱫ ᱞᱮᱠᱟ ᱵᱚᱱ ᱛᱟᱦᱮᱸ ᱞᱮᱱᱠᱷᱟᱱ ᱱᱟᱯᱟᱭ ᱛᱮᱵᱚᱱ ᱛᱟᱦᱮᱱᱟ ᱱᱟᱯᱟᱭ ᱥᱟᱹᱜᱟᱹᱭ ᱛᱟᱦᱮᱱ ᱛᱟᱵᱚᱱᱟ
ᱤᱧ ᱫᱩᱧ ᱞᱟᱹᱭᱟ ᱢᱟᱱᱮ ᱟᱛᱳ ᱨᱮ ᱛᱟᱦᱮᱸ ᱠᱚᱨᱛᱮ ᱜᱮᱞᱮ ᱢᱟᱱᱮ ᱦᱤᱥᱟᱹ ᱥᱩᱭᱟᱹ ᱫᱚ ᱠᱟᱹᱴᱤᱡ ᱪᱮᱞᱟᱝ ᱫᱚ ᱦᱩᱭᱩᱜ ᱜᱮᱭᱟ ᱠᱤᱱᱛᱩ ᱚᱱᱟ ᱠᱚ ᱥᱟᱵ ᱫᱚᱦᱚ ᱠᱟᱜ ᱠᱷᱟᱱ ᱢᱟ ᱟᱨ ᱵᱟᱝ ᱦᱩᱭᱩᱜ-ᱟ ᱦᱮᱸ ᱵᱟᱝ
ᱦᱮᱸ ᱦᱮᱸ
ᱚᱱᱟ ᱢᱟᱱᱮ ᱚᱱᱟ ᱠᱚ ᱦᱤᱲᱤᱧ ᱠᱟᱛᱮᱜ ᱱᱟᱯᱟᱭ ᱛᱮ ᱥᱩᱞᱩᱠ ᱛᱮ ᱛᱟᱦᱮᱱ ᱜᱮᱛᱚ ᱵᱷᱟᱜᱮᱭᱟ ᱚᱱᱟ ᱡᱩᱫᱤᱢ ᱥᱟᱵ ᱫᱚᱦᱚ ᱠᱟᱫᱟ ᱛᱟᱦᱟᱞᱮ ᱠᱷᱟᱱ ᱫᱚ ᱱᱟᱯᱟᱭ ᱛᱮ ᱥᱩᱞᱩᱠ ᱛᱮᱫᱚ ᱵᱟᱢ ᱛᱟᱦᱮᱸ ᱫᱟᱲᱮᱭᱟᱜ-ᱟ ᱛᱤᱥ ᱦᱚᱸ
ᱦᱳᱭ ᱦᱳᱭ
ᱟᱞᱮ ᱟᱞᱮ ᱟᱛᱳ ᱨᱮᱦᱚᱸ ᱚᱱᱠᱟ ᱠᱷᱟᱹᱯᱟᱹᱨᱤ ᱠᱚ ᱦᱩᱭᱩᱜ ᱜᱮᱭᱟ ᱢᱟᱱᱮ ᱠᱷᱟᱹᱯᱟᱹᱨᱤ ᱠᱚ ᱪᱮᱫ ᱪᱚᱠᱚ ᱠᱷᱟᱹᱯᱟᱹᱨᱤ ᱠᱷᱟᱹᱯᱟᱹᱨᱤ ᱟᱠᱚ
ᱚ
ᱦᱳᱭ
ᱦᱮᱸ ᱟᱛᱳ ᱨᱮ ᱛᱟᱦᱮᱸᱠᱚᱨᱛᱮ ᱜᱮᱞᱮ ᱟᱹᱰᱤ ᱟᱭᱢᱟ ᱨᱚᱠᱚᱢ ᱦᱚᱲ ᱥᱚᱝᱜᱮᱢ ᱧᱮᱯᱮᱞ ᱧᱟᱯ ᱧᱟᱯᱟᱢᱟ ᱟᱹᱰᱤ ᱨᱚᱠᱚᱢ ᱠᱟᱛᱷᱟ ᱠᱚᱢ ᱮᱯᱮᱢ ᱤᱭᱟᱹ ᱪᱟᱯᱟᱞ ᱟᱢ ᱦᱮᱸ ᱵᱟᱝ ᱠᱟᱛᱷᱟ ᱠᱚ ᱞᱟᱹᱭ ᱞᱟᱹᱭ ᱛᱮ ᱚᱱᱠᱟ ᱠᱟᱛᱮᱫ ᱜᱮᱛᱚ ᱠᱷᱟᱹᱯᱟᱹᱨᱤ ᱢᱟ ᱦᱩᱭᱩᱜ-ᱟ
ᱦᱳᱭ
ᱦᱚᱸᱜ-ᱚ ᱚᱱᱟ ᱠᱚ ᱢᱟᱱᱟᱣ ᱞᱮᱠᱷᱟᱱ ᱜᱮ ᱟᱛᱳ ᱨᱮ ᱥᱩᱞᱩᱠ ᱠᱮᱢ ᱛᱟᱦᱮᱸ ᱫᱟᱲᱮᱭᱟ
ᱪᱮᱫ ᱯᱮ ᱩᱛᱩ ᱞᱮᱫᱟ ᱛᱤᱦᱤᱧ ᱫᱚ
ᱟᱞᱮ ᱛᱮᱦᱮᱧ ᱫᱚ ᱤᱭᱟᱹ ᱡᱤᱞ ᱞᱮ ᱩᱛᱩ ᱞᱮᱫ-ᱟ᱾ ᱛᱮᱦᱮᱧ ᱫᱚ ᱟᱹᱰᱤ ᱥᱟᱸᱜᱮ ᱜᱮ ᱢᱟᱱᱮ ᱢᱩᱞᱤᱭᱟᱹ ᱞᱮ ᱞᱟᱜᱟᱣ ᱞᱮᱫ ᱠᱚᱣᱟ ᱛᱚ ᱚᱱᱟ ᱠᱷᱟᱹᱛᱤᱨ ᱛᱮ ᱛᱮᱦᱮᱧ ᱫᱚ ᱟᱫᱚ ᱡᱤᱞ ᱞᱮ ᱩᱛᱩ ᱞᱮᱫ-ᱟ ᱯᱚᱱᱮᱨᱚ ᱡᱚᱱ ᱞᱮ ᱞᱟᱜᱟᱣ ᱞᱮᱫ ᱠᱚᱣᱟ ᱜᱮᱞ ᱢᱚᱦ
ᱩᱱᱟᱹᱜ ᱰᱷᱮᱨ
ᱦᱮᱸ ᱦᱮᱸ
ᱟᱪᱪᱷᱟ ᱩᱱᱠᱩ ᱡᱟᱦᱟᱸᱭ ᱠᱟᱹᱢᱤ ᱦᱚᱪᱚ ᱠᱚᱣᱟ ᱯᱮ ᱩᱱᱠᱩᱣᱟᱜ ᱛᱤᱱᱟᱹᱜ ᱠᱟᱛᱮ ᱯᱩᱭᱥᱟ ᱯᱮ ᱮᱢᱟ ᱠᱚᱣᱟ
ᱟᱞᱮᱥᱮᱫ ᱫᱚ ᱱᱚᱛᱮ ᱫᱚ ᱛᱤᱱᱥᱚ ᱴᱟᱠᱟ ᱠᱚ ᱮᱢᱟ ᱠᱚᱣᱟ ᱯᱮ ᱥᱟᱭ ᱴᱟᱠᱟ
ᱟᱯᱮ ᱥᱮᱫ ᱫᱚ ᱛᱚᱵᱮ ᱵᱷᱟᱜᱮ ᱜᱮᱭᱟ ᱟᱞᱮ ᱥᱮᱫ ᱫᱚ ᱛᱤᱱᱟᱹᱜ ᱟᱴᱥᱚ ᱥᱟᱛ ᱥᱚ ᱪᱷᱚᱥᱚ ᱢᱟᱱᱮ ᱟᱴᱥᱚ ᱠᱷᱚᱡ ᱪᱮᱛᱟᱱ
ᱟᱯᱮ ᱢᱟ, ᱚ ᱟᱞᱮ ᱫᱚ ᱠᱚᱢ ᱜᱮ ᱫᱚ ᱯᱮ ᱥᱚ ᱠᱟᱛᱮ ᱠᱚ ᱮᱢᱟ ᱠᱚᱣᱟ ᱾
ᱟᱞᱮ ᱥᱮᱱ ᱫᱚ ᱚᱱᱟ ᱢᱩᱱᱤᱥ ᱠᱟᱹᱢᱤ ᱛᱮᱦᱚᱸ ᱟᱭᱢᱟ ᱯᱚᱭᱥᱟᱹ ᱦᱩᱭᱩᱜ ᱛᱟᱢᱟ ᱾
ᱚ ᱟᱞᱮ ᱫᱚ ᱟᱨᱚ ᱯᱮᱥᱚ ᱠᱟᱛᱮ ᱨᱮᱦᱚᱸ ᱠᱤᱱᱛᱩ ᱠᱟᱹᱢᱤ ᱫᱚ ᱟᱹᱰᱤ ᱢᱟᱨᱟᱝ ᱜᱮᱠᱚ ᱠᱟᱹᱢᱤᱭᱟ ᱾
ᱦᱚᱸ ᱦᱚᱸ ᱾
ᱟᱨ ᱢᱟᱱᱮ ᱟᱫᱚᱢ ᱡᱟᱭᱜᱟ ᱨᱮᱫᱚ ᱧᱮᱞ ᱦᱳ ᱟᱠᱟᱱᱟ ᱯᱚᱭᱥᱟᱹ ᱰᱷᱮᱨ ᱠᱚ ᱦᱟᱛᱟᱣᱟ, ᱠᱤᱱᱛᱩ ᱠᱟᱹᱢᱤ ᱫᱚ ᱵᱟᱠᱚ ᱠᱟᱹᱢᱤᱭᱟ ᱩᱱᱟᱹᱜ ᱜᱟᱱ ᱫᱚ ᱾
ᱦᱮᱸ ᱦᱮᱸ ᱾
ᱦᱩᱸ ᱾
ᱦᱩᱸ, ᱧᱮᱞ ᱦᱩᱭ ᱠᱟᱱ ᱜᱮᱭᱟ ᱾
ᱛᱚᱞᱟ ᱠᱚᱦᱚᱸ ᱟᱹᱰᱤ ᱞᱮᱠᱷᱟ ᱞᱮᱠᱷᱟ ᱠᱚ ᱛᱩᱫᱟ ᱢᱟᱱᱮ ᱫᱚᱥ ᱜᱚᱱᱰᱟ ᱛᱚᱞᱟ ᱠᱚ ᱛᱩᱫᱟ ᱟᱨ ᱟᱹᱰᱤ ᱢᱚᱴᱟ ᱢᱚᱴᱟ ᱠᱚ ᱟᱹᱴᱤᱭᱟᱠᱚ ᱾ ᱟᱨ ᱵᱟᱝ ᱮᱴᱟᱜ ᱮᱴᱟᱜ ᱡᱟᱭᱜᱟ ᱢᱟ ᱧᱮᱞ ᱦᱩᱭ ᱟᱠᱟᱱᱟ ᱢᱚᱲᱮ ᱛᱩᱨᱩᱭ ᱜᱷᱚᱱᱴᱟ ᱛᱚᱞᱟ ᱠᱚ ᱛᱩᱫᱟ ᱟᱨ ᱯᱚᱭᱥᱟ ᱠᱚ ᱦᱟᱛᱟᱣᱟ ᱟᱹᱰᱤ ᱟᱢᱫᱟ ᱠᱟᱛᱮ ᱟᱨ ᱚᱱᱟ ᱜᱮ ᱥᱟᱨᱟ ᱫᱤᱱ ᱠᱚ ᱨᱚᱦᱚᱭᱟ ᱾
ᱚ ᱦᱚᱸ ᱾
ᱦᱮᱸ ᱾ ᱟᱞᱮ ᱥᱮ ᱫᱚ ᱢᱟᱱᱮ ᱫᱚᱥ ᱜᱟᱱᱰᱟ ᱢᱟᱱᱮ ᱫᱚᱥ ᱜᱟᱱᱰᱟ ᱜᱮ ᱛᱩᱫ ᱠᱟᱹᱢᱤ ᱫᱚ ᱚᱱᱟ ᱜᱮ
ᱦᱮᱸ ᱾
ᱦᱮᱸ, ᱟᱨᱚ ᱚᱱᱠᱟ ᱠᱟᱹᱢᱤ ᱜᱮᱭᱟ ᱠᱚ, ᱦᱮᱸ ᱢᱤᱫ ᱫᱤᱱ ᱛᱮ ᱵᱟᱨᱭᱟ ᱦᱚᱸᱠᱚ ᱠᱟᱹᱢᱤ ᱜᱮᱭᱟ ᱠᱚ ᱾ ᱮ ᱫᱟᱲᱮᱭᱟᱜᱼᱟ ᱦᱚᱲ ᱠᱚ ᱫᱚ ᱡᱟᱦᱟᱸᱭ ᱫᱟᱲᱮᱭᱟᱜᱼᱟᱭ ᱾
ᱦᱮᱸ ᱦᱮᱸ, ᱡᱟᱦᱟᱸ ᱫᱟᱲᱮᱭᱟᱱ ᱦᱚᱲ ᱩᱱᱠᱩ ᱫᱚᱠᱚ ᱠᱟᱹᱢᱤ ᱜᱮᱭᱟ ᱾
ᱦᱮᱸ ᱾
ᱠᱟᱹᱢᱤ ᱫᱟᱲᱮᱜ ᱦᱚᱲ ᱫᱚᱠᱚ ᱠᱟᱹᱢᱤ ᱫᱟᱲᱮᱜ ᱜᱮᱭᱟ ᱾
ᱦᱚᱸ᱾
ᱦᱳᱭ, ᱟᱢ ᱡᱮᱢᱚᱱ ᱞᱟᱹᱭᱮᱫ ᱟᱢ ᱠᱟᱹᱴᱤᱡ ᱠᱷᱟᱱᱮᱢ ᱠᱟᱹᱢᱤᱭᱟ ᱟᱠᱟᱫᱼᱟ ᱾ ᱛᱟᱦᱞᱮ ᱟᱢ ᱫᱚᱢ
ᱦᱮᱸ, ᱦᱮᱸ ᱠᱟᱹᱢᱤ ᱫᱟᱲᱮ ᱜᱮ ᱾ ᱤᱧ ᱦᱚᱸ ᱢᱟᱡᱷᱮ ᱢᱟᱡᱷᱮ ᱫᱚᱧ ᱜᱚᱲᱚ ᱟᱠᱚ ᱜᱮᱭᱟ, ᱟᱫᱚ ᱫᱟᱠᱟ ᱩᱛᱩ ᱠᱚ ᱤᱥᱤᱱ ᱛᱮᱜᱮ ᱤᱧ ᱫᱩᱧ ᱥᱟᱨᱟᱫᱤᱱᱟ ᱾ ᱚᱲᱟᱜ ᱨᱮᱱᱟᱜ ᱠᱟᱹᱢᱤ ᱾
ᱚ ᱦᱳᱭ, ᱫᱟᱠᱟ ᱩᱛᱩ ᱦᱚᱸ ᱟᱹᱰᱤ ᱜᱷᱟᱹᱲᱤᱡ ᱞᱟᱜᱟᱜ ᱫᱚ ᱩᱱᱟᱹᱜ ᱦᱚᱲᱟᱜ ᱫᱟᱠᱟ ᱤᱥᱤᱱ ᱫᱚ ᱟᱹᱰᱤ ᱜᱷᱟᱹᱲᱤᱡ ᱜᱮ ᱞᱟᱜᱟᱜᱼᱟ ᱾
ᱩᱛᱩ ᱤᱥᱤᱱ ᱛᱚ
ᱦᱩᱸ ᱾ ᱩᱱᱟᱹᱜ ᱦᱚᱲᱮᱢ ᱢᱩᱱᱤᱥ ᱠᱚ ᱠᱷᱟᱱ, ᱟᱨ ᱯᱩᱭᱥᱟ ᱦᱚᱸ ᱰᱷᱮᱨ ᱜᱮ ᱞᱟᱜᱟᱜᱼᱟ, ᱟᱵᱟᱨ ᱟᱞᱮ ᱥᱮᱱ ᱠᱷᱟᱱ ᱫᱚ ᱟᱵᱟᱨ ᱫᱚᱢᱮ ᱰᱷᱮᱨ ᱞᱟᱜᱟᱜᱼᱟ ᱾
ᱦᱮᱸ, ᱟᱫᱚ ᱟᱞᱮ ᱢᱟ ᱡᱟᱹᱥ ᱛᱤ ᱫᱤᱱ ᱫᱚ ᱵᱟᱝᱞᱮ ᱞᱟᱜᱟᱣ ᱠᱚᱣᱟ, ᱵᱟᱨᱥᱤ ᱱᱩᱠᱩ ᱞᱟᱜᱟᱣ ᱞᱮᱠᱚ ᱠᱷᱟᱱ ᱜᱮᱠᱚ ᱦᱩᱭᱩᱜᱼᱟ ᱾
ᱚ ᱟᱨ ᱛᱚᱵᱮ ᱩ ᱢᱟᱱᱮ ᱵᱟᱨᱫᱚᱢ ᱜᱮ ᱦᱩᱲᱩ ᱯᱮ ᱨᱚᱦᱚᱭᱟ, ᱥᱮ ᱢᱤᱫ ᱫᱷᱟᱣ ᱜᱮ ᱾
ᱟᱞᱮ ᱫᱚ ᱵᱟᱨ ᱫᱷᱟᱹᱣ ᱤᱭᱟᱹ ᱵᱟᱨ ᱫᱷᱟᱹᱣ ᱜᱮᱞᱮ ᱨᱚᱦᱚᱭ ᱜᱮᱭᱟ ᱾
ᱚ ᱾
ᱟᱫᱚ ᱵᱟᱨ ᱫᱷᱟᱹᱣ ᱞᱮ ᱨᱚᱦᱚᱭᱟ ᱾ ᱡᱚᱠᱷᱚᱱ ᱚᱱᱮ ᱫᱷᱚᱨᱚᱱ ᱫᱤᱱ ᱠᱚ ᱨᱚᱦᱚᱭᱟ ᱩᱱ ᱥᱚᱢᱚᱭ ᱫᱚ ᱜᱚᱴᱟ ᱠᱷᱮᱛ ᱵᱟᱝᱞᱮ ᱨᱚᱦᱚᱭ ᱜᱮᱭᱟ ᱢᱟᱱᱮ ᱾ ᱚᱠᱟ ᱚᱠᱟ ᱠᱷᱮᱛ ᱠᱚᱨᱮ ᱫᱟᱜ ᱚᱱᱮ ᱚᱱᱟ ᱠᱚᱨᱮ ᱞᱮ ᱨᱚᱦᱚᱭ ᱜᱮᱭᱟ ᱾
ᱟᱨ ᱪᱮᱫ ᱠᱚ ᱦᱩᱲᱩ ᱯᱮ ᱨᱚᱦᱚᱭ ᱜᱮᱭᱟ? ᱦᱩᱲᱩ ᱨᱮᱱᱟᱜ ᱧᱩᱛᱩᱢ ᱠᱚ ᱾
ᱚ‌ ᱦᱩᱲᱩ ᱨᱮᱱᱟᱜ ᱧᱩᱛᱩᱢ ᱫᱚ ᱦᱟᱸᱜ ᱤᱧ ᱫᱚ ᱩᱱᱟᱹᱜ ᱵᱟᱹᱧ ᱞᱟᱹᱭ ᱫᱟᱲᱮᱭᱟᱜᱼᱟ ᱵᱟᱨᱭᱟ ᱯᱮᱭᱟ ᱡᱟᱦᱟᱸ ᱵᱟᱲᱟᱭᱟ ᱚᱱᱟᱧ ᱞᱟᱹᱭᱫᱟ ᱟᱞᱮ ᱥᱮᱫ ᱡᱟᱦᱟᱸ ᱠᱚ ᱨᱚᱦᱚᱭ ᱜᱮᱭᱟ ᱦᱮᱸ ᱨᱚᱦᱚᱭ ᱜᱮᱭᱟ ᱠᱚ ᱵᱤᱵᱤ ᱮᱜᱟᱨᱚ ᱠᱚ ᱨᱚᱦᱚᱭ ᱜᱮᱭᱟ ᱚᱱᱟ ᱛᱟᱯᱚᱨᱮ ᱢᱤᱱᱤᱠᱮᱴ ᱦᱩᱲᱩ ᱦᱚᱸᱠᱚ ᱨᱚᱦᱚᱭ ᱜᱮᱭᱟ ᱠᱚ ᱟᱨ ᱚᱱᱮ ᱵᱩᱞᱮᱴ ᱦᱩᱲᱩ ᱠᱚ ᱢᱮᱛᱟᱜ ᱫᱚ ᱦᱳᱭ ᱚᱱᱟ ᱟᱨ ᱪᱮᱫ ᱥᱚᱨᱱᱚ ᱠᱚ ᱪᱮᱫ ᱠᱚ ᱛᱟᱨᱠᱚ ᱢᱮᱛᱟᱜᱼᱟ ᱟᱨᱦᱚ ᱦᱟᱜ ᱠᱷᱟᱱ
ᱠᱚ
ᱦᱳᱭ ᱪᱷᱚᱛᱨᱤᱥ ᱦᱚᱭ ᱚᱱᱟ ᱠᱚ ᱪᱷᱚᱛᱨᱤᱥ ᱫᱚ ᱞᱟᱦᱟᱛᱮ ᱫᱚᱢᱮ ᱠᱚ ᱨᱚᱦᱚᱭ ᱛᱟᱦᱮᱸᱱᱟ ᱟᱫᱚ ᱚᱱᱟ ᱫᱚ ᱫᱚᱢᱮ ᱜᱷᱚᱞᱴᱟ ᱟᱥᱮ ᱦᱚᱭ ᱞᱮᱠᱷᱟᱱᱮ
ᱦᱮᱸ ᱦᱮᱸ ᱦᱮᱸ
ᱚᱱᱟ ᱠᱷᱟᱹᱛᱤᱨ ᱛᱮ ᱟᱫᱚ ᱚᱱᱟ ᱫᱚ ᱵᱟᱝ ᱠᱚ ᱨᱚᱦᱚᱭᱮᱫᱟ ᱱᱮᱛᱟᱨ ᱫᱚ
ᱚ ᱟᱪᱪᱷᱟ ᱾ ᱛᱚᱵᱮ ᱟᱯᱮ ᱫᱚ ᱪᱮᱫ ᱦᱩᱲᱩ ᱯᱮ ᱨᱚᱦᱚᱭᱮᱫᱼᱟ?
ᱟᱞᱮ ᱫᱚ ᱵᱤᱵᱤ ᱮᱜᱟᱨ ᱞᱮ ᱨᱚᱦᱚᱭᱮᱫᱟ ᱾
ᱚ
ᱦᱩᱸ
ᱟᱞᱮ ᱫᱚ ᱰᱷᱮᱨ ᱚᱱᱟ ᱢᱤᱱᱤᱠᱮᱴ ᱜᱮᱞᱮ ᱨᱚᱦᱚᱭ ᱵᱟᱲᱟᱭᱟ ᱟᱨ ᱚᱱᱟ ᱛᱩᱲᱤ ᱠᱚᱞᱮ ᱨᱚᱦᱚᱭᱟ ᱚᱲᱟᱜ ᱨᱮᱠᱚ ᱨᱚᱦᱚᱭᱟ ᱦᱳᱭ ᱟᱨ ᱚᱱᱟ ᱛᱤᱞᱢᱤᱧ ᱠᱚ ᱪᱷᱳᱞᱟ ᱠᱚ ᱮᱢᱟᱱ ᱛᱮᱱᱟᱜ ᱞᱮ ᱨᱚᱦᱚᱭ ᱜᱮᱭᱟ ᱟᱫᱚ ᱚᱲᱟᱜ ᱨᱮ ᱟᱞᱮ ᱦᱚᱸ